ᱡᱚᱦᱟᱨ ᱜᱮ ᱡᱚᱦᱟᱨ ᱜᱮ ᱟᱸᱡᱚᱢᱚᱜ ᱠᱟᱱᱟ ᱛᱚ ᱨᱚᱲ
ᱦᱮᱸ ᱟᱸᱚᱢᱚᱜ ᱠᱟᱱ ᱜᱮᱭᱟ
ᱦᱩᱸ ᱛᱟᱦᱚᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱝ ᱫᱚ
ᱪᱮᱫ ᱜᱮ ᱵᱟᱝ ᱱᱚᱜᱚᱭ ᱫᱩᱲᱩᱵ ᱵᱟᱲᱟ ᱟᱠᱟᱱᱟᱞᱮ ᱤᱭᱟᱹ ᱟᱹᱰᱤ ᱢᱚᱸᱡᱽ ᱮ ᱨᱤᱢᱤᱞ ᱠᱟᱫᱟᱭ ᱟᱹᱭᱩᱵ ᱦᱚᱸ ᱟᱹᱭᱩᱵ ᱵᱮᱞᱟ ᱟᱠᱟᱱᱟ ᱟᱫᱚ ᱵᱟᱦᱨᱮ ᱥᱮᱫ ᱞᱮ ᱫᱩᱲᱩᱵ ᱵᱟᱲᱟᱣ ᱟᱠᱟᱱᱟ ᱦᱚᱭ ᱫᱟᱭ ᱟᱹᱰᱤ ᱢᱚᱸᱡᱽ
ᱚ ᱟᱪᱪᱷᱟ, ᱟᱨ ᱫᱚᱢᱮ ᱯᱮ ᱵᱟᱰᱟᱭ ᱜᱮᱭᱟ?
ᱪᱮᱫ ᱪᱚ ᱵᱟᱹᱧ ᱟᱸᱡᱚᱢ ᱴᱷᱤᱠ ᱞᱮᱫᱟ᱾
ᱦᱮᱞᱳ᱾ ᱠᱚᱨᱮ ᱫᱚ ᱱᱟᱯᱟᱭ ᱵᱟᱲᱟᱜᱮᱭᱟ?
ᱦᱮᱸ ᱡᱚᱛᱚ ᱠᱚ ᱱᱟᱯᱟᱭ ᱵᱟᱲᱟ ᱜᱮᱭᱟ, ᱟᱨ ᱟᱯᱮ?
ᱟᱞᱮ ᱦᱚᱸ ᱱᱤᱭᱟᱹ ᱱᱤᱛᱚᱜ ᱥᱩᱢᱚᱭ ᱫᱚ ᱱᱟᱯᱟᱭ ᱵᱟᱲᱟ ᱜᱤ᱾
ᱚ ᱟᱨ ᱪᱮᱫ ᱠᱟᱹᱢᱤ ᱫᱚ ᱤᱭᱟᱹ ᱫᱟᱜ ᱦᱚᱸ ᱵᱟᱭ ᱫᱟᱜ ᱠᱟᱫᱟ ᱚᱱᱟᱛᱮ ᱤᱭᱟᱹ ᱠᱷᱮᱛ ᱠᱚᱨᱮ ᱦᱚᱸ ᱵᱟᱹᱭᱦᱟᱹᱲ ᱠᱚᱨᱮ ᱦᱚᱸ ᱫᱟᱜ ᱵᱟᱹᱱᱩᱜᱼᱟ ᱟᱫᱚ ᱚᱱᱟᱛᱮ ᱦᱩᱲᱩ ᱨᱚᱦᱚᱭ ᱠᱚᱫᱚ ᱱᱤᱛᱚᱜ ᱫᱚ ᱫᱮᱨᱤ ᱜᱮᱭᱟ᱾ ᱚᱲᱟᱜ ᱠᱚᱨᱮ ᱜᱤ ᱡᱚᱛᱚ ᱦᱚᱲ ᱜᱤ, ᱟᱨ ᱟᱯᱮ ᱫᱚ ᱪᱮᱫ ᱠᱚᱯᱮ ᱠᱟᱹᱢᱤ ᱵᱟᱲᱟᱭᱫᱟ?
ᱤᱭᱟᱹ ᱴᱟᱠᱴᱟᱨ ᱛᱮᱞᱮ ᱟᱬᱜᱚ ᱦᱚᱪᱚ ᱟᱠᱟᱫᱟ ᱚᱱᱟ ᱠᱚ ᱦᱟᱸᱱ ᱚᱸ ᱦᱩᱭᱩᱜ ᱚᱱᱟ ᱠᱚᱜᱮ ᱵᱟᱲᱜᱮ ᱠᱚ ᱫᱚᱢᱮ ᱜᱷᱟᱥ ᱫᱟᱜ ᱠᱟᱛᱮ
ᱥᱮ ᱠᱟᱹᱴᱤᱡ ᱠᱟᱹᱴᱤᱡ ᱟᱫᱚ ᱚᱱᱟ ᱠᱚ ᱴᱷᱮᱡ ᱥᱟᱯᱟ ᱦᱩᱭᱩᱜ᱾ ᱦᱮᱸ᱾
ᱟᱯᱮ ᱥᱮᱫ ᱫᱚ ᱚᱱᱟ ᱵᱟᱲᱜᱤᱫᱚ ᱤᱭᱟᱹ ᱡᱚᱱᱰᱨᱟ ᱫᱚ ᱵᱟᱹᱠᱩ ᱪᱟᱥ ᱜᱮᱭᱟ?
ᱵᱟᱝ ᱟᱞᱮ ᱱᱚᱛᱮ ᱫᱚ ᱡᱚᱱᱰᱨᱟ ᱠᱚᱫᱚ ᱵᱟᱝ ᱧᱟᱢᱚᱜ ᱜᱮᱭᱟ ᱟᱹᱰᱤ ᱠᱚᱢ ᱟᱞᱮ ᱥᱮᱫ ᱫᱚ ᱡᱩᱱᱰᱨᱟ ᱠᱚᱫᱚ ᱵᱟᱠᱚ ᱡᱚᱢ ᱜᱮᱭᱟ ᱩᱱᱟᱹᱜ ᱫᱚ᱾ ᱠᱤᱨᱤᱧ ᱟᱠᱚ ᱡᱩᱫᱤ ᱡᱟᱸᱦᱟᱭ ᱡᱚᱢ ᱥᱟᱱᱟ ᱠᱚᱣᱟ ᱱᱚᱝᱠᱟ ᱨᱟᱯᱟᱜ ᱛᱮ ᱡᱚᱢ ᱞᱟᱹᱜᱤᱫ ᱫᱚ᱾ ᱟᱫᱚ, ᱯᱮ ᱪᱟᱥ ᱟᱠᱟᱫᱟ ᱥᱮ ᱪᱮᱫ?
ᱦᱮᱸ ᱟᱞᱮ ᱫᱚ ᱪᱟᱥ ᱟᱠᱟᱫᱟᱞᱮ᱾ ᱱᱚᱛᱮ ᱫᱩᱠᱩᱰ ᱟᱹᱰᱤ ᱰᱷᱤᱹᱨ ᱰᱷᱤᱨᱜᱨᱹᱮ ᱠᱩ ᱦᱮᱸ ᱡᱚᱢ ᱡᱚᱢ ᱞᱟᱹᱜᱤᱫ ᱦᱚᱸ ᱟᱨ ᱡᱟᱦᱟᱸᱭ ᱠᱩ ᱠᱤᱨᱤᱧ ᱦᱚᱸ ᱡᱟᱦᱟᱸᱭ ᱠᱚ ᱠᱤᱨᱤᱧ ᱠᱷᱟᱡ ᱠᱤᱨᱤᱧ ᱞᱟᱹᱜᱤᱫ ᱦᱚᱸ
ᱟᱪᱪᱷᱟ, ᱛᱟᱦᱚᱞᱮ ᱡᱚ ᱦᱚᱨᱚ ᱯᱩᱨᱟᱹ ᱫᱟᱲᱮᱭ ᱠᱟᱱᱟ ᱥᱮ ᱯᱳᱣᱦᱩ, ᱦᱩᱸ᱾
ᱦᱮᱸ᱾ ᱚᱸ ᱠᱟᱹᱴᱤᱡ ᱠᱟᱹᱴᱤᱡ ᱫᱟᱨᱮᱭ ᱠᱟᱱᱟ ᱯᱩ ᱫᱚ ᱱᱤᱛᱚᱝ ᱦᱚᱸ ᱫᱮᱨᱤ ᱜᱮᱭᱟ ᱟᱨᱦᱚᱸ ᱛᱷᱚᱲᱟ ᱞᱟᱹᱴᱩ ᱧᱚᱜ ᱞᱮᱱᱜᱮ ᱟᱫᱚ ᱯᱩᱭ ᱦᱩᱭᱩᱜᱼᱟ ᱟᱨ ᱱᱚᱛᱮ ᱫᱚ ᱟᱞᱮ ᱥᱮᱫ ᱫᱚ ᱟᱹᱰᱤ ᱠᱟᱡᱟᱠ ᱠᱚ ᱪᱟᱥ ᱜᱮᱭᱟ ᱚᱱᱟ ᱤᱭᱟᱹ ᱫᱚ᱾
ᱜᱤᱯ, ᱟᱪᱪᱷᱟ᱾ ᱡᱩᱱᱰᱨᱟ ᱠᱚᱨᱮᱱᱟᱜ ᱪᱮᱫ ᱜᱤᱦᱩ ᱪᱮᱫ ᱠᱚ ᱦᱩᱭᱩᱜ ᱜᱮᱭᱟ ᱱᱚᱝᱠᱟ ᱤᱭᱟᱹ ᱵᱚᱫᱚ ᱨᱟᱯᱟᱜ ᱡᱚᱢ ᱠᱟᱛᱮ ᱡᱚᱢ ᱵᱚᱫᱚᱞ ᱛᱮ ᱟᱨᱦᱚᱸ ᱪᱮᱫ ᱠᱚ ᱦᱩᱭᱩᱜ ᱜᱮᱭᱟ ᱡᱩᱱᱰᱨᱟ ᱠᱷᱚᱱᱟᱜ? ᱵᱟᱲᱟᱭ ᱜᱤᱭᱟᱢ ᱛᱚ ᱡᱩᱱᱰᱨᱟ ᱠᱚᱯᱮ ᱪᱟᱥ ᱜᱮᱭᱟ?
ᱦᱮᱸ ᱦᱮᱸ, ᱡᱚᱱᱰᱨᱟ ᱠᱷᱚᱡ ᱨᱟᱯᱟᱜ ᱡᱚᱢ ᱦᱚᱸ ᱟᱨᱦᱚᱸ ᱤᱭᱟᱹ, ᱛᱤᱠᱤ ᱠᱟᱛᱮᱫ ᱦᱚᱸᱠᱩ ᱡᱚᱢ ᱟᱠᱩ᱾ ᱦᱟᱹᱵᱩᱲ ᱦᱟᱹᱵᱩᱲ ᱛᱮᱦᱚ ᱡᱚᱢ ᱦᱩᱭᱩᱜᱼᱟ ᱟᱨ ᱩᱸ, ᱥᱩᱲᱮᱹ ᱦᱚᱸᱠᱩ ᱥᱩᱲᱮᱭ ᱜᱤᱭᱟ ᱠᱩ ᱟᱨ ᱤᱭᱟᱹ ᱪᱤᱜ ᱠᱩ ᱢᱮᱱᱟ ᱡᱩᱱ
ᱦᱮᱸ ᱥᱩᱲᱟᱹ ᱫᱚ ᱥᱩᱲᱟᱹ ᱫᱚ ᱵᱟᱝ ᱚᱱᱟ ᱤᱭᱟᱹ ᱢᱟᱱᱮ ᱚᱱᱠᱟᱜᱤ ᱫᱟᱠᱟ ᱞᱮᱠᱟ ᱫᱟᱠᱟᱭᱟᱠᱩ᱾
ᱟᱨ ᱡᱩᱱᱰᱨᱟ ᱫᱟᱠᱟᱢ ᱛᱟᱦᱚᱞᱮᱢ ᱡᱚᱢ ᱵᱟᱲᱟᱣ ᱠᱟᱜ ᱜᱮᱭᱟ?
ᱦᱮᱸ ᱡᱩᱱᱰᱨᱟ ᱫᱟᱠᱟᱧ ᱡᱚᱢ ᱵᱟᱲᱟᱣ ᱠᱟᱜ ᱜᱮᱭᱟ ᱟᱨᱦᱚᱸ ᱚᱱᱟ ᱤᱭᱟᱹ ᱪᱮᱫ ᱠᱚ ᱢᱮᱱᱟ?
ᱤᱭᱟᱹ ᱡᱩᱱᱰᱨᱟ ᱟᱛᱟ ᱡᱟᱦᱟᱸ ᱠᱩ ᱟᱛᱟᱭᱟ ᱪᱷᱟᱰᱟᱣ ᱠᱟᱛᱮᱫ ᱚᱱᱠᱟ ᱦᱚᱸᱠᱩ ᱡᱚᱢ ᱜᱮᱭᱟ ᱠᱩ᱾
ᱟᱪᱪᱷᱟ, ᱟᱨ ᱱᱩᱝᱠᱟ ᱡᱩᱱᱰᱨᱟ ᱠᱷᱚᱱ ᱦᱚᱞᱚᱝ ᱩᱝᱠᱟᱱ ᱡᱟᱦᱟᱸ ᱵᱟᱝ ᱦᱩᱭᱩᱜᱼᱟ, ᱚᱱᱟ ᱵᱟᱝ ᱦᱩᱭᱩᱜ ᱜᱮᱭᱟ?
ᱦᱮᱸ ᱦᱚᱞᱚᱝ ᱦᱚᱸ ᱦᱩᱭᱩᱜ ᱜᱮᱭᱟ ᱟᱫᱚ ᱱᱚᱛᱮ ᱟᱞᱮ ᱥᱮᱫ ᱫᱚ ᱱᱚᱝᱠᱟ ᱦᱚᱞᱚᱝ ᱨᱮᱭᱟᱜ ᱫᱚ ᱩᱱᱟᱹᱜ ᱵᱟᱠᱩ ᱤᱭᱟᱹᱭ ᱵᱟᱠᱩ ᱦᱚᱞᱚᱝ ᱜᱤᱭᱟ ᱚᱱᱟᱛᱮ ᱚᱱᱟ ᱫᱚ ᱦᱤᱲᱤᱧ ᱠᱟᱜ ᱛᱟᱦᱮᱱᱟᱹᱧ᱾
ᱟᱪᱪᱷᱟ, ᱡᱩᱱᱰᱨᱟ ᱫᱟᱠᱟ ᱡᱚᱢ ᱠᱟᱫᱟᱭ ᱥᱤᱵᱮᱞ ᱜᱮ ᱵᱩᱡᱷ ᱢᱟᱱᱮ ᱡᱚᱱᱰᱨᱟ ᱫᱚ ᱱᱚᱝᱠᱟ ᱜᱚᱴᱟᱞ ᱛᱮᱜᱮ ᱫᱟᱠᱟ ᱡᱮᱢᱚᱱ ᱠᱚ ᱫᱟᱠᱟ ᱠᱚ ᱤᱥᱤᱱᱟ ᱚᱱᱠᱟ ᱜᱮᱠᱚ ᱪᱟᱰᱳᱭᱟᱠᱚ ᱥᱮ ᱛᱩᱯᱩᱜ ᱠᱟᱛᱮᱫ ᱠᱚ ᱪᱟᱰᱳᱭᱟ ᱡᱚᱸᱰᱨᱟ ᱫᱚ
ᱦᱮᱸ ᱤᱭᱟᱹ ᱦᱩᱭᱩᱜᱼᱟ ᱦᱩᱲᱩᱝ ᱚᱪᱚᱭ ᱦᱩᱭᱩᱜᱼᱟ ᱟᱫᱚ ᱦᱩᱲᱩᱝ ᱠᱟᱛᱮᱫ ᱛᱷᱚᱲᱟ ᱠᱟᱹᱴᱤᱡ ᱠᱟᱹᱴᱤᱡ ᱧᱚᱜᱚᱜᱼᱟ ᱟᱫᱚ ᱚᱱᱠᱟ ᱠᱟᱛᱮᱫ ᱠᱚ ᱤᱭᱟᱹᱭᱟ ᱟᱫᱚ ᱵᱩᱞᱩᱝ ᱦᱚᱸ ᱡᱩᱫᱤ ᱦᱮᱲᱮᱢ ᱡᱚᱢ ᱥᱟᱱᱟ ᱢᱮᱭᱟ ᱪᱤᱱᱤ ᱞᱟᱜᱟᱣ ᱠᱟᱛᱮᱫ ᱮᱢ ᱤᱭᱟᱹ ᱡᱚᱢ ᱫᱟᱲᱮᱭᱟᱜᱼᱟ ᱥᱮ ᱵᱩᱞᱩᱝ
ᱟᱪᱪᱷᱟ
ᱦᱮᱸ
ᱚᱱᱟ ᱢᱟ ᱱᱟᱯᱟᱭ ᱠᱟᱛᱷᱟ ᱠᱟᱱ ᱜᱮᱭᱟ ᱛᱟᱦᱚᱞᱮ ᱡᱚᱢ ᱦᱩᱭᱩᱜᱼᱟ᱾
ᱦᱳᱭ ᱦᱳᱭ ᱟᱫᱚ ᱟᱯᱮᱥᱮᱫ ᱢᱟ ᱢᱮᱱᱫᱟᱢ ᱵᱟᱝ ᱧᱟᱢᱚᱜᱼᱟ᱾ ᱟᱫᱚ ᱚᱱᱟ ᱠᱤᱨᱤᱧ ᱠᱟᱛᱮ ᱜᱮ ᱡᱚᱢ ᱦᱩᱭᱩᱜ ᱛᱟᱯᱮᱭᱟ᱾
ᱦᱮᱸ ᱠᱤᱨᱤᱧ ᱠᱟᱛᱮᱜ ᱜᱮ ᱡᱚᱢ ᱦᱩᱭᱩᱜ ᱜᱮᱭᱟ ᱟᱞᱮᱥᱮᱫ ᱫᱚ᱾ ᱟᱫᱚ ᱱᱚᱛᱮ ᱟᱹᱜᱩᱭ ᱜᱮᱭᱟ ᱠᱚ ᱡᱟᱦᱟᱸᱭ ᱢᱟᱨᱠᱮᱴ ᱠᱚᱠᱚ ᱪᱟᱞᱟᱜ ᱜᱮᱭᱟ ᱤᱭᱟᱹ ᱠᱚ᱾ ᱟᱫᱚ ᱠᱚ ᱟᱹᱜᱩᱭᱟ ᱚᱲᱟᱜ ᱡᱚᱢ ᱞᱮᱴᱚ ᱵᱟᱵᱟ ᱦᱚ ᱪᱟᱞᱟᱜ ᱜᱮᱭᱟ ᱵᱟᱵᱟ ᱦᱚ ᱟᱹᱜᱩ ᱵᱟᱲᱟᱭ ᱜᱮᱭᱟ᱾
ᱩᱸ, ᱟᱯᱮ ᱫᱚ ᱚᱸᱰᱮ ᱠᱷᱚᱡ ᱫᱚ ᱢᱟᱨᱠᱮᱴ ᱫᱚ ᱥᱩᱨ ᱜᱮᱭᱟ ᱥᱮ ᱥᱟᱺᱜᱤᱧ ᱜᱮᱭᱟ?
ᱟᱞᱮ ᱴᱷᱮᱱ ᱠᱷᱚᱱ ᱫᱚ ᱟᱹᱰᱤ ᱥᱟᱺᱜᱤᱧ ᱢᱟᱨᱠᱮᱴ ᱠᱚᱫᱚ ᱥᱟᱺᱜᱤᱧ ᱜᱮᱭᱟ᱾ ᱫᱚᱥ ᱯᱚᱱᱨᱚ ᱢᱤᱱᱤᱴ ᱫᱚᱥ ᱢᱤᱱᱤᱴ ᱜᱟᱱ ᱞᱟᱜᱟᱜ ᱜᱮᱭᱟ ᱢᱟᱨᱠᱮᱴ ᱪᱟᱞᱟᱛᱮ ᱮ ᱰᱟᱠᱛᱟᱨ ᱚᱲᱟᱜ ᱠᱚᱦᱚᱸ ᱥᱟᱺᱜᱤᱧ ᱜᱮᱭᱟ ᱢᱟᱱᱮ ᱡᱷᱚᱛᱚ ᱜᱮ ᱥᱟᱺᱜᱤᱧ ᱜᱮᱭᱟ ᱟᱞᱮ ᱫᱚ ᱮᱢᱟᱱ ᱡᱟᱭᱜᱟ ᱨᱮ ᱦᱮᱱᱟᱜ ᱞᱮᱭᱟ ᱵᱟᱝ ᱨᱟᱸᱥᱛᱟ ᱡᱚᱠᱷᱚᱱ ᱥᱩᱨ ᱨᱮ ᱚᱲᱟᱜ ᱟᱞᱮ ᱢᱟᱱᱮ ᱟ. ᱰᱤ ᱥᱟ. ᱜᱤᱧ ᱨᱮ ᱚᱲᱟᱜ ᱟᱞᱮ ᱟᱨ ᱟᱞᱮ ᱟᱹᱛᱩ ᱢᱟ ᱴᱚᱞᱟ ᱠᱚᱨᱮ ᱢᱟ ᱵᱟᱝ ᱤᱭᱟᱹ ᱵᱟᱝ ᱵᱩᱞᱩᱝ ᱫᱩᱱᱩᱝ ᱫᱚᱱᱟᱱ ᱦᱮᱱᱟᱜ ᱵᱟᱝ ᱪᱮᱫ ᱦᱚᱸ ᱵᱟᱱᱩᱜ ᱟᱞᱮ ᱟᱛᱩ ᱨᱮ ᱥᱟᱺᱜᱤᱧ ᱪᱟᱞᱟᱜ ᱞᱟᱜᱟᱜᱼᱟ ᱡᱩᱫᱤ ᱵᱩᱞᱩᱝ ᱪᱟᱵᱟ ᱠᱟᱱᱟ ᱫᱚᱥ ᱢᱤᱱᱤᱴ ᱜᱟᱱ ᱞᱟᱜᱟᱣ ᱟᱢᱟ ᱪᱟᱞᱟᱣ ᱛᱮ ᱵᱮᱨ ᱫᱚᱥ ᱢᱤᱱᱤᱴ ᱢᱟᱱᱮ ᱠᱩᱲᱤ ᱢᱤᱱᱤᱴ ᱞᱮᱠᱟ ᱚᱱᱠᱟ
ᱛᱟᱦᱚᱞᱮ ᱟᱯᱮ ᱥᱮᱫ ᱫᱚ ᱟᱹᱰᱤ ᱚᱥᱩᱵᱤᱫᱟ ᱜᱮᱭᱟ ᱛᱚ ᱚᱱᱟ ᱡᱟᱦᱟᱱᱟᱜ ᱥᱚᱵᱽᱡᱤ ᱠᱚ ᱡᱩᱫᱤ ᱵᱟᱯᱮ ᱪᱟᱥ ᱠᱷᱟᱡ ᱥᱮ ᱚᱱᱟ ᱠᱚᱫᱚ ᱠᱤᱨᱤᱧ ᱞᱟᱹᱜᱤᱫ ᱦᱚᱸ ᱟᱹᱰᱤ ᱪᱟᱞᱟᱟᱜ ᱦᱩᱭᱩᱜ ᱛᱟᱯᱮᱭᱟ
ᱦᱩᱸ ᱪᱟᱞᱟᱣ ᱦᱩᱭᱩᱜ ᱜᱮᱭᱟ᱾ ᱟᱫᱚ ᱱᱚᱛᱮ ᱫᱚ ᱡᱷᱚᱛᱚ ᱦᱚᱲ ᱠᱚ ᱪᱟᱥ ᱠᱟᱜ ᱜᱮᱭᱟ᱾ ᱟᱱᱟᱡᱽ ᱠᱚᱫᱚ ᱚᱫᱮᱠ ᱠᱚᱛᱮᱷᱮ ᱠᱚ ᱫᱚ ᱵᱟᱠᱚ ᱪᱟᱥ ᱟᱠᱟᱫᱟ ᱟᱫᱚ ᱢᱤᱫᱴᱟᱝ ᱥᱮᱛᱟᱜ ᱵᱮᱨᱟ ᱯᱟᱨᱚᱢᱚᱜ ᱜᱮᱭᱟ ᱩᱱᱤ ᱦᱚᱸ ᱟᱠᱷᱨᱤᱧ ᱠᱚ ᱟᱫᱚ ᱩᱱᱤ ᱴᱷᱮᱱ ᱠᱚᱠᱚ ᱦᱟᱛᱟᱣ ᱵᱟᱲᱟᱭ ᱜᱮᱭᱟ ᱟᱨ ᱦᱟᱛᱟᱣᱟᱜ ᱪᱟᱥᱟᱜ ᱫᱚ ᱵᱟᱱᱟᱨ ᱜᱮ ᱟᱞᱟᱟᱜᱽ ᱠᱟᱱᱟ ᱥᱮ
ᱦᱩᱸ ᱦᱩᱸ
ᱱᱤᱡᱮ ᱠᱷᱟᱱ ᱚᱲᱟᱜ ᱨᱮ ᱡᱟᱦᱟ ᱡᱚᱢ ᱠᱮᱫᱟᱢ ᱚᱱᱟ ᱫᱚ ᱦᱤᱥᱟᱹᱵᱽ ᱦᱤᱥᱟᱹᱵ ᱠᱟᱛᱮᱫ ᱜᱟᱯᱟ ᱱᱚᱣᱟ ᱩᱛᱩ ᱦᱩᱭᱩᱜ ᱛᱤᱧᱟᱹ ᱱᱩᱱᱟᱹᱜ ᱩᱛᱩ ᱞᱮᱠᱷᱟᱱ ᱩᱱᱟᱹᱜ ᱫᱚᱦᱚ ᱠᱟᱜ ᱦᱩᱭᱩᱜᱼᱟ ᱚᱱᱠᱟ ᱦᱮᱞᱳ
ᱦᱮᱸ ᱦᱮᱸ
ᱵᱟᱢ ᱟᱸᱡᱚᱢᱮᱫᱟ
ᱚᱱᱛᱮ ᱫᱚ ᱛᱟᱦᱚᱞᱮ ᱟᱸᱡᱚᱢ ᱟᱸᱡᱚᱢ ᱜᱮ᱾
ᱦᱮ
ᱤᱧᱟᱹᱜ ᱤᱧᱟᱹᱜ ᱟᱡᱚᱢ ᱟᱢᱚᱜ ᱜᱮᱭᱟ
ᱦᱮᱸ ᱢᱟᱡᱮ ᱢᱟᱡᱮ ᱰᱤᱥᱴᱟᱯ
ᱟᱨ
ᱦᱩ
ᱚ ᱦᱸ ᱟᱯᱮᱮᱥᱮᱫ ᱫᱚ ᱚᱱᱠᱟ ᱫᱟᱜ ᱫᱚᱭ ᱫᱟᱜ ᱵᱟᱲᱟᱭᱟ ᱥᱮ ᱵᱟᱝ
ᱦᱮᱸ ᱛᱮᱦᱮᱧ ᱜᱮ ᱥᱟᱨᱟᱫᱤᱱ ᱞᱮᱠᱟᱜᱮ ᱫᱟᱜ ᱟᱠᱟᱫᱟᱭ ᱱᱤᱛᱚᱜ ᱯᱷᱟᱸᱠ ᱠᱟᱫᱟᱭ ᱥᱮᱛᱟᱜ ᱠᱷᱚᱱ ᱫᱟᱜ ᱮ ᱫᱟᱭ ᱾ ᱠᱟᱹᱴᱤᱡ ᱠᱟᱹᱴᱤᱡ ᱮ ᱫᱟᱜ ᱮᱫᱟ ᱟᱨᱦᱚᱸ ᱟᱥᱚᱴ ᱮᱫᱟ ᱟᱨᱦᱚᱸᱭ ᱫᱟᱜ ᱮᱫᱟ ᱚᱱᱠᱟᱜᱮ
ᱚ ᱛᱟᱦᱚᱞᱮ ᱦᱩᱲᱩ ᱨᱚᱦᱚᱭ ᱠᱚᱫᱚ ᱟᱯᱮ ᱥᱮᱫ ᱫᱚ ᱟᱹᱣᱨᱤ ᱧᱤᱛᱚᱜ ᱦᱟᱝ ᱟᱹᱣᱨᱤᱯᱮ ᱥᱟᱨᱫᱤᱭᱟ
ᱟᱣᱨᱤ ᱨᱚᱦᱚᱭ ᱜᱮ ᱵᱟᱝ ᱢᱤᱫᱴᱟᱝ ᱠᱷᱮᱛ ᱱᱚᱣᱟ ᱵᱟᱹᱫᱽ ᱵᱟᱹᱭᱦᱟᱹᱲ ᱠᱚᱨᱮ ᱚᱱᱠᱟ ᱞᱮᱠᱟ ᱫᱚ ᱵᱟᱭ ᱫᱟᱜ ᱠᱟᱫᱟ ᱡᱮ ᱠᱷᱮᱛᱨᱮ ᱛᱩᱢᱵᱟᱜ ᱞᱮᱠᱟ ᱫᱚ᱾ ᱪᱟᱨᱟ ᱠᱷᱮᱛᱨᱮ ᱥᱤ ᱠᱷᱮᱛᱨᱮ ᱫᱟᱜᱮ ᱵᱟᱝ ᱛᱚᱵᱟᱣ ᱟᱠᱟᱱᱟ ᱡᱟᱦᱟᱸ ᱪᱟᱨᱟ ᱠᱚ ᱮᱨ ᱦᱳᱭ ᱟᱠᱟᱱᱟ
ᱦᱮᱸ ᱦᱮᱸ ᱚ ᱦᱮᱸ
ᱛᱟᱯᱚᱨᱮ ᱟᱯᱮᱮᱥᱮᱜ ᱫᱚ
ᱟᱞᱮ ᱥᱮᱫ ᱦᱚᱸ ᱚᱱᱠᱟ ᱫᱟᱜ ᱫᱚ ᱵᱟᱭ ᱫᱟᱜ ᱠᱟᱫᱟ ᱟᱫᱚ ᱱᱟᱛᱮ ᱚᱱᱠᱟ ᱪᱟᱥ ᱚᱱᱠᱟ ᱫᱚ ᱱᱤᱛᱳᱜ ᱫᱚ ᱱᱤᱛᱚᱜ ᱠᱷᱚᱱ ᱫᱚ ᱟᱹᱣᱨᱤᱜᱼᱟ
ᱦᱩᱸ ᱟᱨᱴ ᱫᱤᱱ ᱡ ᱚᱠᱚᱭ ᱵᱟᱫ ᱠᱟᱛᱮ ᱢᱟᱱᱮ ᱚᱱᱟ ᱠᱚ ᱟᱨ ᱟᱱᱟᱡᱽ ᱠᱚᱫᱚ ᱵᱟᱯᱮ ᱪᱟᱥ ᱜᱮᱭᱟ ᱛᱟᱦᱚᱞᱮ
ᱱᱚᱛᱮ ᱫᱚ ᱟᱱᱟᱡ ᱠᱚᱫᱚ ᱮᱴᱟᱜ ᱟᱱᱟᱡ ᱠᱚᱫᱚ ᱵᱟᱝ ᱦᱩᱭᱩᱜ ᱜᱮᱭᱟ ᱱᱚᱛᱮ ᱫᱚ ᱱᱚᱝᱠᱟ ᱥᱮᱨᱢᱟ ᱡᱟᱹᱲᱤ ᱫᱟᱜ ᱛᱮᱜᱮ ᱱᱚᱚᱱᱠᱟ ᱡᱚᱱᱰᱨᱟ ᱠᱚᱜᱮ ᱟᱨ ᱚᱱᱟ ᱨᱟᱦᱮᱲ ᱠᱚ ᱚᱱᱟ ᱠᱚᱜᱮ ᱪᱟᱥ ᱦᱩᱭᱩᱜ ᱜᱮᱭᱟ ᱟᱨ ᱚᱱᱟ ᱤᱭᱟᱹ ᱦᱩᱲᱩᱜᱮ ᱟᱨ ᱚᱱᱠᱟ ᱠᱷᱟᱱ ᱫᱚ ᱚᱱᱟ ᱠᱷᱚᱡ ᱮᱴᱟᱜ ᱫᱚ ᱵᱟᱝ ᱟᱨ ᱵᱚᱪᱷᱚᱨ ᱨᱮ ᱢᱤᱫᱢ ᱜᱮ ᱪᱟᱥ ᱦᱩᱭᱩᱜ ᱛᱮ ᱱᱚᱝᱠᱟᱱ ᱥᱚᱢᱚᱭ ᱫᱚ ᱤᱱᱟᱹᱜᱮ ᱪᱟᱥ ᱦᱩᱭᱩᱜᱼᱟ ᱟᱨ ᱠᱷᱚᱨᱟ ᱥᱚᱢᱚᱭ ᱫᱚ ᱚᱱᱠᱟ ᱪᱮᱜ ᱜᱮ ᱵᱟᱝ ᱪᱟᱥ ᱦᱩᱭᱩᱜᱜᱮᱭᱟ
ᱟᱪᱪᱷᱟ ᱛᱟᱦᱚᱞᱮ ᱤᱭᱟᱹ ᱟᱯᱮᱫᱚ ᱢᱟᱨᱠᱮᱴ ᱠᱷᱚᱱ ᱥᱚᱵᱽᱡᱤ ᱠᱚᱠᱚᱯᱮ ᱟᱹᱜᱩᱭᱟ ᱟᱱᱟᱡᱽ ᱠᱚ ᱡᱟᱦᱟᱱᱟᱜ ᱩᱛᱩ ᱠᱚ
ᱦᱮᱸ ᱟᱞᱮ ᱱᱚᱛᱮᱨᱮ ᱥᱩᱨ ᱨᱮᱜᱮ ᱚᱱᱟ ᱤᱭᱟᱹ ᱦᱟᱴ ᱠᱚ ᱞᱟᱜᱟᱜ ᱜᱮᱭᱟ ᱟᱫᱚ ᱚᱱᱠᱟ ᱫᱤᱱᱟᱹᱢ ᱫᱤᱱ ᱞᱮᱠᱟᱜᱮ ᱞᱟᱜᱟᱜ ᱜᱮᱭᱟ ᱡᱩᱫᱟᱹ ᱡᱩᱫᱟᱹ ᱟᱛᱳ ᱨᱮ ᱢᱤᱫ ᱫᱤᱱ ᱱᱚᱣᱟ ᱟᱹᱛᱩ ᱢᱤᱫ ᱫᱤᱱ ᱦᱟᱱᱟ ᱟᱛᱩ ᱚᱱᱠᱟ ᱞᱟᱜ ᱜᱮᱭᱟ ᱟᱫᱚ ᱚᱸᱰᱮ ᱜᱮ ᱱᱚᱣᱟ ᱵᱟᱡᱟᱨ ᱠᱚ ᱦᱟᱱᱛᱮ ᱠᱷᱚᱡ ᱠᱚ ᱟᱹᱜᱩ ᱠᱚ ᱥᱚᱵᱡᱤ ᱠᱚ ᱟᱨ ᱦᱮᱸ ᱚᱸᱰᱮ ᱠᱚ ᱤᱭᱟᱹ ᱞᱟᱜᱟᱣ ᱜᱮᱭᱟ ᱠᱚ ᱟᱫᱚ ᱚᱸᱰᱮ ᱠᱷᱚᱡ ᱜᱮ ᱦᱟᱛᱟᱣ ᱟᱹᱜᱩ ᱦᱩᱭᱩᱜ ᱜᱮᱭᱟ
ᱟᱪᱪᱷᱟ
ᱦᱮᱸ ᱦᱮᱸ ᱟᱨᱮᱛᱦᱚᱸ ᱟᱞᱮ ᱱᱚ ᱦᱟᱴ ᱦᱩᱭᱩᱜᱼᱟ
ᱦᱮᱸ
ᱡᱚᱛᱚ ᱡᱤᱱᱤᱥ ᱡᱤᱞ ᱦᱟᱹᱠᱩ ᱡᱤᱞ ᱠᱚ ᱟᱨᱦᱚᱸ ᱡᱚᱛᱚ
ᱟᱢᱟᱜ ᱨᱚᱲ ᱯᱚᱨᱤᱥᱠᱟᱨ ᱵᱟᱝ ᱦᱮᱞᱳ
ᱤᱭᱟ ᱵᱟᱝ ᱟᱡᱚᱢᱚᱜ ᱠᱟᱱᱟ
ᱦᱮᱞᱳ ᱵᱟᱝ ᱵᱟᱝ ᱟᱸᱡᱚᱢᱚᱜ ᱠᱟᱱ ᱛᱟᱢᱟ ᱯᱚᱨᱤᱥᱠᱟᱨ ᱫᱚ
ᱤᱧ ᱫᱚ ᱤᱧ ᱫᱚᱧ ᱟᱸᱡᱚᱢ ᱧᱟᱢ ᱜᱮᱭᱟ ᱚᱢᱟᱜ ᱫᱚ
ᱟᱢ ᱟᱢ ᱡᱟᱦᱟᱸᱟᱢ ᱨᱚᱲ ᱮᱫᱟ ᱚᱱᱟ ᱨᱚᱲ ᱤᱧ ᱯᱚᱨᱤᱥᱠᱟᱨ ᱵᱟᱹᱧ ᱟᱸᱡᱚᱢ ᱛᱤᱭᱳᱜ ᱮᱫᱟ
ᱚ ᱢᱟᱱᱮ ᱦᱚᱭ ᱫᱟᱭ ᱛᱚ ᱟᱫᱚ ᱦᱚᱭ ᱤᱭᱟᱹᱛᱮ ᱯᱟᱥᱮ ᱚᱱᱠᱟ ᱛᱷᱚᱲᱟ ᱤᱭᱟᱹᱜ ᱠᱟᱱᱟ ᱨᱚᱲ ᱢᱚᱡᱽ ᱛᱮ ᱵᱟᱝ ᱪᱟᱞᱟᱜ ᱠᱟᱱᱟ
ᱦᱮᱸ
ᱦᱮᱸ
ᱦᱮᱸ ᱟᱨ ᱴᱟᱣᱟᱨ ᱫᱚ ᱯᱷᱩᱞ ᱢᱮᱱᱟᱜ ᱛᱤᱧᱟ ᱱᱳᱣᱟ ᱦᱚᱭ ᱤᱭᱟᱹ ᱛᱮᱜᱮ ᱯᱟᱥᱮ ᱚᱱᱠᱟ ᱰᱤᱥᱴᱟᱵᱮᱫ ᱠᱷᱟᱡ ᱫᱚ ᱵᱟᱨᱨᱮ ᱨᱮᱜᱮ ᱢᱤᱱᱟᱹᱧ
ᱦᱩᱸ ᱟᱪᱪᱷᱟ
ᱟᱯᱮ ᱥᱮᱫ ᱫᱚ ᱤᱭᱟᱹ ᱠᱚ ᱚᱱᱟ ᱥᱩᱠᱨᱤ ᱡᱤᱞ ᱠᱚᱫᱚ ᱧᱟᱢ ᱟᱥᱮ ᱵᱟᱝ
ᱦᱮᱸ ᱥᱩᱠᱨᱤ ᱡᱤᱞ ᱠᱚ ᱧᱟᱢᱚᱜᱼᱟ ᱟᱹᱠᱷᱨᱤᱧ ᱜᱮᱭᱟ ᱠᱚ ᱦᱟᱴ ᱠᱚᱨᱮ ᱟᱨ ᱱᱚᱝᱠᱟ ᱠᱚ ᱪᱟᱥ ᱠᱚᱣᱟ ᱥᱮ ᱟᱫᱚ ᱥᱩᱠᱨᱤ ᱠᱚᱠᱚ ᱜᱚᱡ ᱠᱚᱜᱮᱭᱟ
ᱚ ᱟ ᱫᱟᱢ ᱠᱚᱢ ᱵᱟᱲᱟᱭᱟ ᱪᱮᱫᱞᱮᱠᱟ ᱟᱯᱮ ᱥᱮᱫ ᱚᱱᱛᱮ ᱫᱟᱢ ᱥᱩᱠᱨᱤ ᱡᱮᱞ ᱠᱚ?
ᱵᱟᱝ ᱤᱧ ᱫᱚ ᱵᱟᱹᱧ ᱵᱟᱲᱟᱭᱟ ᱥᱩᱠᱨᱤ ᱠᱚ ᱪᱮᱜᱠᱟ ᱠᱚ ᱰᱟᱢ ᱠᱚᱣᱟ ᱡᱟᱦᱟᱸᱭ ᱨᱮᱱ ᱥᱩᱠᱨᱤ ᱠᱚ ᱦᱮᱱᱟᱜ ᱠᱚᱣᱟ ᱛᱚ ᱩᱱᱠᱩ ᱠᱚ ᱵᱟᱲᱟᱭᱟ ᱡᱟᱦᱟᱸᱭ ᱠᱚᱠᱚ ᱜᱚᱡ ᱜ ᱠᱚᱣᱟ ᱟᱹᱠᱷᱨᱤᱧ ᱠᱟᱫᱟ ᱠᱚ ᱡᱮᱞ ᱠᱚ
ᱚ ᱦᱮᱸ
ᱟᱯᱮ ᱥᱮᱫ ᱫᱚ ᱛᱟᱦᱚᱞᱮ ᱛᱤᱱᱟᱹᱜ ᱠᱟᱛᱮ ᱫᱟᱢ ᱠᱚ ᱥᱩᱠᱨᱤ ᱡᱮᱞ ᱠᱚ
ᱟᱞᱮ ᱱᱚᱛᱮ ᱫᱚ ᱛᱤᱱᱥᱚ ᱴᱟᱠᱟ ᱥᱟᱲᱮ ᱛᱤᱱ ᱥᱚ ᱚᱱᱠᱟ ᱫᱟᱢ ᱦᱩᱸ ᱠᱮᱡᱤ ᱟᱨ ᱢᱤᱫ ᱠᱮᱡᱤ ᱨᱮ ᱞᱟ ᱞᱟᱦᱟ ᱞᱟᱦᱟ ᱫᱚ ᱠᱚᱢ ᱜᱮ ᱛᱟᱦᱮᱸ ᱠᱟᱱᱟ ᱞᱟᱦᱟ ᱫᱚ ᱟᱹᱲᱟᱹᱭᱥᱚ ᱫᱩᱥᱚ ᱛᱟᱦᱮᱸ ᱠᱟᱱᱟ ᱾ ᱱᱮᱛᱟᱨ ᱫᱚ ᱟᱭᱢᱟ ᱫᱤᱱ ᱟᱭᱢᱟ ᱥᱩᱠᱨᱤ ᱠᱚ ᱜᱚᱡ ᱵᱟᱲᱟᱭᱱᱟᱠᱚ ᱨᱩᱣᱟᱹ ᱧᱟᱢ ᱠᱮᱫ ᱠᱚᱣᱟ ᱾ ᱟᱫᱚ ᱩᱱᱠᱩ ᱥᱩᱠᱨᱤ ᱠᱚ ᱠᱚᱢᱮᱱ ᱠᱷᱟᱡ ᱫᱚ ᱚᱱᱠᱟ ᱫᱟᱢ ᱠᱚᱠᱚ ᱰᱷᱮᱨ ᱠᱮᱫᱟ᱾
ᱟᱞᱮᱥᱮᱫ ᱢᱟ ᱩᱱᱟᱹᱜ ᱵᱤᱡᱞᱤ ᱫᱟᱜ ᱜᱮᱭᱮ ᱫᱩᱥᱚ ᱚᱱᱠᱟ ᱜᱮ ᱡᱟᱹᱱᱤᱡ ᱦᱩᱭᱩᱱ ᱤᱧ ᱫᱚ ᱵᱟᱹᱧ ᱵᱟᱲᱟᱭᱟ ᱴᱷᱤᱠ ᱮᱠᱴᱟ᱾
ᱱᱤᱛᱚᱜ ᱫᱚ ᱪᱮᱜ ᱮᱢ ᱪᱤᱠᱟᱭᱫᱟ ᱱᱤᱛᱚᱜ ᱫᱩᱲᱩᱵ ᱠᱟᱱᱟᱢ ᱥᱮ ᱪᱮᱜ ᱮᱢ ᱪᱤᱠᱟᱭ ᱫᱟ?
ᱵᱟᱝᱜᱮ ᱦᱚᱭ ᱨᱚᱯᱚᱲ ᱞᱟᱹᱜᱤᱫ ᱴᱟᱣᱟᱨ ᱡᱟᱦᱟᱸ ᱥᱮᱫ ᱨᱮ ᱧᱟᱢᱟᱭ ᱚᱱᱛᱮ ᱦᱮᱡ ᱦᱩᱭ ᱠᱟᱱᱟ᱾ ᱪᱟᱨᱟ ᱡᱟᱦᱟᱸ ᱨᱮᱞᱮ ᱜᱤᱨᱤ ᱠᱟᱫᱟ ᱮᱨ ᱠᱮᱫᱟᱞᱮ ᱟᱨᱠᱤ ᱚᱱᱛᱮ ᱨᱮ ᱦᱤᱱᱟᱹᱧᱟ᱾ ᱟᱫᱚ ᱚᱲᱟᱜ ᱨᱮᱫᱚ ᱴᱟᱣᱟᱨ ᱠᱟᱹᱴᱤᱡ ᱯᱨᱚᱵᱞᱮᱢ ᱜᱮᱭᱟ ᱟᱫᱚ ᱚᱱᱟᱛᱮ ᱵᱟᱭᱨᱮ ᱥᱮᱫ ᱨᱮ ᱦᱮᱡ ᱠᱟᱛᱮ ᱜᱮ ᱨᱚᱯᱚᱲ ᱦᱳᱭᱳᱜ ᱜᱮᱭᱟ᱾
ᱚ ᱟᱨ ᱪᱟᱨᱟ ᱫᱚ ᱛᱤᱱᱟᱹᱜ ᱞᱟᱹᱴᱩ ᱟᱠᱟᱱᱟ?
ᱱᱚᱝᱠᱟ ᱛᱩᱫ ᱞᱮᱠᱟ ᱢᱤᱫ ᱪᱩᱯᱩ ᱞᱮᱠᱟ ᱱᱮ ᱪᱩᱯᱩᱫ ᱛᱮ ᱥᱟᱜ ᱞᱮᱠᱟ ᱫᱚ ᱦᱳᱭ ᱠᱟᱱᱟ ᱩᱱᱟᱹᱜ ᱫᱚ ᱵᱟᱝ ᱞᱟᱹᱴᱩ ᱠᱟᱱᱟ᱾ ᱟᱫᱚ ᱫᱟᱜ ᱞᱮᱠᱷᱟᱱ ᱜᱮ ᱡᱩᱫᱤ ᱫᱟᱜ ᱠᱚ ᱛᱚᱸᱵᱟ ᱠᱚᱜᱼᱟ ᱥᱟᱨ ᱠᱚ ᱤᱭᱩᱨᱤᱭᱟᱤᱭᱟᱹ ᱠᱚ ᱮᱢ ᱞᱮᱠᱷᱟᱱ ᱛᱟᱲᱟᱛᱟᱹᱲᱤ ᱦᱟᱨᱟ ᱠᱚᱜ ᱠᱮᱭᱟ ᱮᱠᱷᱚᱱ ᱫᱚ ᱵᱟᱝ ᱮ ᱫᱟᱜ ᱫᱟᱭ ᱮᱢᱟᱠ ᱠᱷᱟᱱ ᱜᱮ ᱜᱩᱡᱩᱜ ᱟ ᱥᱮ ᱚᱱᱟ ᱠᱚᱫᱚ ᱟᱨᱦᱚᱸ ᱡᱩᱫᱤ ᱥᱮᱛᱳᱝ ᱜᱚᱜ ᱠᱟᱜᱟᱭ ᱡᱚ ᱥᱮ ᱟᱫᱚ ᱜᱩᱡᱩᱜᱼᱟ ᱾
ᱦᱮᱸ ᱚᱱᱠᱟ ᱜᱮ ᱫᱟᱜ ᱦᱚᱸ ᱚᱱᱠᱟ ᱟᱪᱠᱟ ᱟᱪᱠᱟ ᱵᱟᱭ ᱫᱟᱜ ᱦᱚᱸ ᱵᱟᱭ ᱫᱟᱜ ᱫᱟ ᱵᱟᱨ ᱯᱮ ᱫᱤᱱ᱾ ᱚᱱᱠᱟᱜᱮ ᱵᱩᱡᱷᱟᱹᱜ ᱠᱟᱱᱟ᱾ ᱱᱚᱛᱮ ᱦᱚᱸ ᱚᱱᱠᱟ ᱟᱭᱢᱟ ᱫᱤᱱ ᱜᱮ ᱥᱤ ᱛᱩᱝ ᱵᱟᱲᱟ ᱠᱮᱫᱟᱭ ᱟᱨ ᱱᱚᱜ ᱚᱭ ᱦᱚᱞᱟ ᱛᱮᱦᱮᱧ ᱠᱷᱚᱡ ᱜᱮ ᱚᱱᱠᱟ ᱫᱟᱜ ᱫᱟᱭ᱾ ᱤᱱᱠᱟᱹᱜ ᱠᱟᱱᱟ ᱵᱟᱠᱷᱟᱡ ᱫᱚ ᱟᱹᱰᱤ ᱠᱟᱡᱟᱠᱮ ᱥᱤᱛᱩᱝ ᱮᱫ ᱛᱟᱦᱮᱱᱟ ᱱᱚᱛᱮ ᱦᱚᱸ᱾
ᱦᱮᱸ ᱱᱚᱜᱼᱚᱭ ᱥᱤᱛᱩᱝ ᱠᱟᱜ ᱠᱟᱱᱟᱭ ᱫᱚᱢᱮ ᱥᱤᱛᱩᱝ ᱦᱚᱸ ᱫᱚᱢᱮ ᱥᱤᱛᱩᱝ ᱫᱟᱭ ᱟᱨ ᱫᱟᱜ ᱠᱷᱟᱡ ᱮ ᱯᱨᱚᱛᱤᱫᱤᱱ ᱜᱮᱭ ᱫᱟᱜ ᱤᱫᱤᱭᱫᱟᱭ᱾ ᱟᱨ ᱱᱚᱠᱚᱭ ᱦᱩᱲᱩ ᱨᱚᱦᱚᱭ ᱟᱬᱜᱚ ᱞᱮᱠᱷᱟᱱ ᱛᱚᱠᱷᱚᱱ ᱫᱚ ᱮᱢᱚᱱᱮ ᱥᱤᱛᱩᱝ ᱠᱟᱭ ᱫᱟᱜ ᱦᱚᱸ ᱵᱟᱭ ᱫᱟᱜ ᱟᱭ ᱫᱟᱜ ᱠᱚ ᱞᱚᱞᱚ ᱠᱚᱜᱼᱟ ᱠᱷᱮᱛ ᱨᱮᱱᱟᱝ ᱛᱟᱠᱷᱚᱱ ᱛᱮᱫᱚ᱾
ᱦᱩᱸ ᱚᱱᱟ ᱦᱚᱸ ᱢᱤᱫᱴᱮᱱ ᱢᱩᱥᱠᱤᱞ ᱥᱤᱛᱩᱝ ᱥᱤ ᱛᱩᱝ ᱚᱸᱰᱮ ᱤᱭᱟᱹ ᱦᱩᱲᱩ ᱨᱚᱦᱚᱭ ᱪᱟᱞᱟᱜ ᱢᱮ᱾
ᱦᱩᱸ ᱥᱤᱛᱩᱝ ᱢᱟ ᱫᱚᱢᱮ ᱥᱤ ᱩᱱ ᱥᱚᱢᱚᱭ ᱫᱚᱢᱮ ᱥᱤᱛᱩᱝ ᱦᱚᱸ ᱵᱩᱡᱟᱹ ᱫᱮᱭᱟ ᱠᱚᱨᱮ ᱯᱩᱨᱟᱹ ᱥᱤᱛᱩᱝ ᱮᱢᱚᱱ ᱟᱨ ᱩᱜᱚᱜ ᱠᱚᱜ ᱠᱷᱟᱱ ᱫᱚᱢᱮ ᱟᱨᱦᱚᱸ ᱥᱤᱛᱩᱝ ᱜᱮ ᱞᱟᱜᱟᱜᱼᱟ᱾ ᱦᱳᱲᱳ ᱨᱚᱦᱚᱭ ᱟᱨ ᱪᱟᱨᱟ ᱠᱚ ᱛᱩᱜ ᱥᱚᱢᱚᱭ᱾
ᱦᱩᱸ
ᱦᱩᱸ ᱞᱮᱭᱢᱮ᱾
ᱟᱨ ᱥᱩᱢᱟᱹ ᱥᱩᱢᱟᱹᱭ ᱦᱚᱸ ᱚᱱᱠᱟ ᱜᱤ ᱨᱚᱲ ᱨᱚᱲ ᱛᱮ ᱪᱟᱵᱟᱭᱮᱱ ᱛᱟᱞᱟᱝᱼᱟ᱾ ᱵᱟᱞᱟᱝ
ᱦᱮᱸ ᱴᱷᱤᱠ ᱟᱪᱷᱮ ᱦᱮᱸ ᱴᱷᱤᱠ ᱟᱪᱷᱮ ᱢᱟ᱾